ᱦᱮ ᱜᱚᱝᱠᱮ᱾
ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱᱟ᱾
ᱦᱮᱸ ᱟᱪᱚᱢ ᱧᱟᱢ ᱫᱟᱞᱤᱧ ᱟᱹᱵᱤᱱ᱾
ᱮᱫᱚᱢ ᱯᱩᱨᱟᱹ ᱱᱟᱯᱟᱭ ᱜᱮ᱾
ᱟᱹᱞᱤᱧ ᱦᱚᱸᱞᱤᱧ ᱟᱡᱚᱢ ᱧᱟᱢ ᱫᱟ ᱵᱟᱝ ᱪᱮᱫ ᱵᱤᱱ ᱩᱛᱩ ᱠᱮᱫᱟ ᱛᱮᱦᱮᱧ ᱫᱚ ᱛᱟᱦᱚᱞᱮ᱾
ᱛᱮᱱᱚᱜ ᱩᱛᱩ ᱦᱩᱭᱩᱜ ᱠᱟᱱᱟ ᱟᱨᱠᱤ ᱟᱹᱣᱨᱤ ᱩᱛᱩ ᱦᱩᱭᱩᱜᱼᱟ᱾
ᱚ᱾
ᱱᱮᱚᱭᱼ ᱟᱞᱩ ᱠᱚᱦᱚᱱᱴᱟ ᱠᱚᱜᱮ ᱩᱛᱩ ᱦᱩᱭᱩᱜ᱾ᱠᱟᱱᱟ
ᱚ ᱟᱹᱞᱤᱧ ᱦᱚᱸ ᱦᱟᱯᱮ ᱟᱹᱣᱨᱤ ᱞᱤᱧ ᱤᱥᱤᱱᱟ ᱤᱥᱤᱱ ᱫᱚ᱾ ᱟᱹᱞᱤᱧ ᱟᱹᱞᱩ ᱟᱹᱞᱤᱧ ᱫᱚ ᱟᱹᱞᱩ ᱞᱤᱧ ᱵᱷᱟᱛᱮᱭ ᱫᱟ ᱛᱟᱨᱯᱚᱨᱮ ᱫᱟᱜ ᱢᱟᱹᱨᱤ ᱫᱟᱠᱟᱭ ᱫᱟᱞᱤᱧ᱾ ᱚᱲᱟᱜ ᱜᱚᱝᱠᱮ ᱛᱤᱨᱮ ᱤᱥᱤᱱ ᱟᱹᱞᱤᱧ ᱠᱟᱱᱟᱭ ᱚᱱᱟᱜᱮ ᱛᱮᱦᱮᱧ ᱫᱚᱞᱤᱧ ᱢᱮᱛᱟᱭ ᱠᱟᱱᱟ ᱡᱤᱞ ᱞᱤᱧ ᱫᱟᱠᱟ ᱞᱤᱧ ᱡᱚᱢ ᱦᱚᱪᱚ ᱢᱮᱭᱟ᱾ ᱢᱮᱱᱠᱷᱟᱱ ᱛᱟᱨᱟᱥᱤᱧ ᱵᱮᱲᱟ ᱟᱨᱠᱤ- ᱦᱮᱸ ᱥᱮ ᱦᱩᱸ ᱟᱨ ᱟᱹᱵᱤᱱ ᱫᱚ ᱛᱟᱦᱚᱞᱮ ᱪᱮᱫ᱾ ᱠᱚᱸᱰᱷᱟ ᱠᱚ ᱥᱮ ᱡᱮ᱾
ᱦᱮᱸ ᱦᱮᱸ ᱠᱚᱸᱰᱷᱟ ᱠᱚ ᱟᱹᱞᱩ ᱠᱚ ᱵᱤᱞᱟᱹᱛᱤ ᱠᱚ ᱛᱚᱵᱮ ᱯᱩᱨᱟᱹᱭ ᱟᱲᱟᱜ ᱠᱚ᱾
ᱚ ᱚ᱾
ᱤᱱᱟᱹ ᱠᱚᱜᱮ ᱪᱟᱞᱟᱜ ᱠᱟᱱᱟ᱾
ᱟᱹᱞᱤᱧ ᱦᱚᱸ ᱱᱟᱜᱠᱷᱟᱱ ᱢᱟᱱᱮ ᱡᱤᱞ ᱠᱚᱫᱚ ᱡᱚᱢ ᱥᱟᱱᱟᱭᱮᱜ ᱞᱤᱧᱟ ᱢᱮᱱᱠᱷᱟᱱ-
ᱦᱩᱸ ᱦᱩᱸ
ᱛᱳ ᱨᱟᱵᱟᱝ ᱫᱷᱟᱣ ᱢᱟᱱᱮ ᱵᱟ ᱡᱟᱹᱯᱩᱫ ᱨᱮ ᱥᱮ ᱡᱮᱞ ᱠᱚ ᱩᱱᱟᱹᱜ ᱫᱚ ᱵᱟᱝ ᱥᱤᱵᱮᱞᱮᱜ ᱞᱤᱧᱟ ᱵᱟᱲᱟᱭᱟ ᱵᱤᱱ᱾ ᱦᱩᱸ
ᱦᱩᱸ ᱟᱫᱚ ᱡᱟᱹᱯᱩᱫ ᱨᱮᱜᱮ ᱛᱚ ᱥᱤᱵᱤᱞ ᱜᱮᱭᱟ ᱛᱚ᱾
ᱥᱤᱵᱤᱞ ᱫᱚ ᱡᱟᱹᱯᱩᱫ ᱨᱮᱜᱮ ᱥᱤᱵᱤᱞᱟ ᱵᱟᱝ ᱫᱚ ᱵᱟᱝ ᱪᱮᱫᱟᱜ ᱢᱟᱱᱮ ᱡᱟᱹᱯᱩᱫ ᱨᱮᱱᱟᱜ ᱡᱟᱦᱟᱸ ᱥᱤᱵᱤᱞ ᱵᱩᱡᱷᱟᱹᱜ-ᱟ ᱥᱮ᱾ ᱦᱮᱞᱮᱢᱟ ᱥᱩᱲᱮ ᱠᱚ ᱟᱹᱰᱤ ᱪᱮᱦᱨᱟᱢ ᱥᱩᱲᱮ ᱠᱮᱜ ᱞᱮᱠᱟ ᱩᱦ ᱢᱚᱱᱮ ᱡᱤᱣᱤ ᱯᱩᱨᱟᱹ ᱚᱨ ᱜᱚᱜ ᱠᱟᱛᱟᱢᱟᱭ᱾
ᱦᱩᱸ ᱦᱩᱸ ᱦᱩᱸ ᱦᱩᱸ ᱮᱠᱫᱚᱢ ᱮᱠᱫᱚᱢ ᱟᱨ- ᱡᱤᱞ ᱠᱚ ᱦᱟᱹᱠᱩ ᱠᱚ᱾ ᱱᱤᱛᱚᱜ ᱫᱚ ᱡᱚᱢ ᱞᱮᱠᱷᱟᱱ ᱦᱚᱸ ᱵᱮᱥ ᱵᱩᱡᱷᱟᱹᱜᱼᱟ ᱟᱨᱠᱤ᱾ ᱦᱩ ᱸ
ᱟᱵᱤᱱ ᱵᱟᱨ ᱦᱚᱲ ᱜᱮ ᱦᱮᱱᱟᱜ ᱵᱤᱱᱟ ᱥᱮ᱾
ᱦᱩᱸ ᱦᱩᱸ ᱱᱤᱛᱚᱝ ᱵᱟᱨ ᱦᱚᱲ ᱱᱤᱛᱚᱜ ᱫᱚ ᱦᱟᱯᱮ ᱠᱞᱟᱥ ᱠᱚᱦᱚᱸ ᱥᱴᱟᱴ ᱠᱟᱱᱟ ᱛᱚ ᱟᱫᱚ ᱛᱤᱥ ᱠᱷᱚᱱᱟᱜ ᱪᱟᱞᱟᱜ ᱪᱟᱞᱟᱣ ᱦᱩᱭᱩᱜ ᱠᱟᱱᱟ ᱯᱮ
ᱠᱞᱟᱥ ᱠᱚ ᱟᱪᱪᱷᱟ ᱟᱪᱪᱷᱟ ᱮᱨᱤ ᱪᱟᱞᱟᱜ ᱟᱵᱮᱱ ᱥᱮ ᱠᱞᱟᱥ ᱠᱚ ᱥᱮᱫ ᱛᱟᱦᱚᱞᱮ ᱡᱮᱸᱜᱮᱛ ᱵᱤᱫᱽᱫᱟᱹᱜᱟᱲ ᱥᱮᱫᱵᱤᱱ ᱪᱟᱞᱟᱜ ᱛᱮ
ᱦᱮᱸ ᱦᱮᱸ ᱛᱟᱦᱮᱱ ᱫᱚ ᱢᱚᱱᱮ ᱦᱩᱭᱩᱜ ᱠᱟᱱᱟ ᱵᱟᱝ
ᱚ ᱚ
ᱛᱮᱦᱮᱧ ᱫᱚ ᱚ ᱛᱮᱦᱮᱧ ᱫᱚ ᱠᱞᱟᱥ ᱵᱟᱱᱩᱜ ᱟᱱᱤᱡ ᱮᱸ ᱜᱟᱯᱟ ᱢᱮᱭᱟᱝ ᱥᱮᱫ
ᱟᱫᱚ ᱵᱤᱱᱤᱛ ᱠᱚ ᱦᱩᱭᱩᱜ ᱠᱟᱱ ᱛᱟᱠᱚᱣᱟ ᱛᱚ ᱚᱱᱟᱛᱮ ᱡᱩᱫᱤ ᱠᱚ ᱦᱟᱹᱯᱤᱫ ᱫᱟᱨ ᱠᱟᱜ ᱠᱷᱟᱱ ᱛᱟᱦᱮᱧ ᱫᱚ ᱥᱮ ᱪᱮᱫ
ᱪ ᱠᱩ
ᱵᱤᱱᱤᱛ ᱠᱚ ᱡᱟᱦᱟᱸ ᱫᱚ ᱮᱠᱡᱟᱢ ᱠᱚ ᱦᱩᱭᱩᱜ ᱠᱟᱱ ᱛᱟᱠᱚᱣᱟ ᱛᱚ ᱚᱱᱟᱛᱮ ᱡᱩᱫᱤᱵᱮᱱ ᱦᱟᱹᱯᱤᱫ ᱦᱟᱛᱟᱨ ᱠᱟᱜ ᱠᱷᱟᱱ ᱢᱟᱱᱮ ᱠᱚ ᱦᱟᱹᱯᱤᱫ ᱠᱟᱜ ᱠᱷᱟᱱ ᱠᱤᱱ ᱵᱚᱱᱫᱚ ᱛᱟᱨ ᱠᱟᱜ ᱠᱷᱟᱱ ᱠᱚ ᱥᱮ ᱪᱮᱜ
ᱦᱚᱭ ᱦᱩᱭ ᱫᱟᱲᱮᱭᱟᱜᱼᱟ
ᱚ ᱚ
ᱟᱫᱚ ᱱᱳᱴᱤᱥ ᱠᱚ ᱮᱢ ᱠᱟᱫᱟ ᱛᱚ ᱠᱩᱲᱤ ᱛᱟᱹᱨᱤᱠ ᱠᱷᱚᱱᱟᱜ ᱯᱚᱨᱮ ᱥᱴᱟᱴᱚᱜᱼᱟ ᱟᱫᱚ ᱟ ᱧᱮᱞ ᱦᱩᱭᱩᱜ ᱠᱟᱱᱟ
ᱟᱫᱚ ᱜᱚᱝᱠᱮ ᱟᱞᱤᱧ ᱞᱤᱧ ᱢᱮᱱ ᱦᱚᱪᱚᱭᱮᱫᱟ ᱢᱟᱱᱮ ᱡᱟᱦᱟᱸ ᱟᱯᱮ ᱡᱟᱭᱜᱟ ᱨᱮ ᱢᱮᱱᱟᱜ ᱯᱮᱭᱟ ᱱᱤᱛᱚᱜ, ᱚᱱᱟ ᱡᱟᱭᱜᱟ ᱨᱮ ᱡᱚᱛᱚ ᱠᱤᱪᱷᱩ ᱜᱮ ᱯᱚᱨᱤᱥᱠᱟᱨ ᱴᱷᱤᱠ ᱜᱮ ᱛᱟᱯᱮᱭᱟ ᱵᱚᱞᱛᱮ ᱟᱵᱤᱱ ᱡᱟᱦᱟᱸ ᱱᱤᱛᱳᱜ ᱨᱩᱢ ᱥᱮ ᱚᱲᱟᱜ ᱨᱮ ᱢᱮᱱᱟᱜ ᱵᱤᱱᱟ ᱚᱸᱰᱮᱱᱤᱡ ᱡᱟᱦᱟᱸ ᱜᱟᱹᱞᱤᱢ ᱢᱮᱱᱟᱭᱟ ᱡᱷᱚᱛᱚ ᱜᱮ ᱴᱷᱤᱠ ᱜᱮᱛᱟᱵᱤᱱᱟ
ᱦᱮᱸ ᱮᱠᱫᱚᱢ ᱡᱚᱛᱚ ᱜᱮ ᱴᱷᱤᱠ ᱜᱮ ᱢᱮᱱᱟᱜ ᱛᱚᱵᱮ ᱮᱸ ᱚᱱᱠᱟ ᱫᱚ ᱡᱟᱦᱟᱱᱟᱜ ᱫᱚ ᱮᱴᱠᱮᱴᱚᱬᱮ ᱵᱟᱹᱱᱩᱜ ᱟᱹᱱᱤᱡ
ᱵᱟᱛᱷᱨᱩᱢ ᱠᱚᱨᱮᱱᱟᱜ ᱡᱚᱛᱚ ᱜᱮ ᱴᱷᱤᱠ ᱜᱮᱭᱟ ᱥᱮ
ᱚᱱᱟ ᱫᱩ ᱵᱟᱛᱷᱨᱩᱢ ᱠᱚ ᱱᱤᱡᱮ ᱛᱮᱜᱮ ᱥᱟᱯᱷᱟ ᱦᱩᱭᱩᱜ ᱠᱟᱱᱟ
ᱚ
ᱱᱤᱡᱮᱛᱮᱜᱮ ᱵᱮᱥ ᱞᱮᱠᱟ ᱜᱮ ᱫᱚᱦᱚ ᱦᱩᱭᱩᱜ ᱠᱟᱱᱟ
ᱟᱪᱪᱷᱟ ᱟᱨ ᱢᱟᱹᱞᱤᱠ ᱦᱚᱸ ᱢᱚᱱᱚᱦᱚᱪᱮ ᱵᱟᱭ ᱨᱮᱜᱤ ᱜᱮᱛᱟᱵᱤᱱᱟᱭ ᱵᱷᱟᱜᱤ ᱜᱮᱛᱟᱵᱤᱱᱟᱭ ᱥᱮ ᱪᱤᱛ?
ᱵᱟᱝ ᱵᱟᱝ ᱮᱠᱫᱚᱢ ᱵᱷᱟᱜᱮ ᱜᱮ ᱫᱚᱦᱚ ᱞᱮᱠᱷᱟᱱ ᱵᱷᱟᱜᱮ ᱜᱮ ᱛᱟᱦᱮᱱᱟᱭ ᱢᱟᱹᱤᱠ ᱦᱚᱸ ᱟᱨ ᱡᱩᱫᱤ ᱵᱷᱟᱜᱮ ᱵᱟ ᱵᱤᱱ ᱫᱚᱦᱚᱭ ᱠᱷᱟᱱ ᱩᱱᱤ ᱦᱚ ᱨᱟᱹᱜᱤ ᱜᱤ
ᱚᱲᱟᱜ ᱟᱢ ᱚᱠᱟ ᱞᱮᱠᱟᱢ ᱫᱚᱦᱚᱭᱮᱭᱟ ᱩᱱᱤ ᱦᱚᱸ ᱚᱱᱠᱟᱜᱮ ᱛᱟᱦᱮᱱᱟᱭ ᱥᱮ ᱪᱤᱛ, ᱟᱸ
ᱟᱹᱵᱤᱱ ᱡᱩᱫᱤ ᱥᱟᱯᱷᱟ ᱵᱟᱵᱤᱱ ᱥᱟᱯᱷᱟᱭᱟ ᱟᱨ ᱢᱟᱹᱞᱤᱠ ᱦᱤᱡᱩᱜᱟᱭ᱾
ᱦᱩᱸ ᱦᱩᱸ ᱛᱟ ᱵᱟᱠᱷᱟᱱ ᱫᱚ ᱩᱱᱟᱹᱜ ᱠᱚᱥᱴᱚ ᱠᱟᱛᱮ ᱚᱲᱟᱜ ᱫᱩᱣᱟᱹᱨᱮ ᱵᱮᱱᱟᱣ ᱠᱟᱫᱟᱭ᱾ ᱟᱢ ᱡᱩᱫᱤ ᱟᱫᱚ ᱱᱚᱝᱠᱟ ᱚᱡᱨᱟᱢ ᱫᱚᱦᱚ ᱠᱟᱛᱟᱭᱟ ᱟᱡ ᱵᱟᱭ ᱨᱟᱹᱜᱤ ᱟᱭᱠᱤ᱾
ᱦᱩᱸ ᱦᱩᱸ ᱮᱫᱚᱢ ᱨᱟᱹᱜᱤᱜ ᱜᱮᱭᱟ ᱮᱫᱚᱢ᱾
ᱦᱮᱸ ᱦᱮᱸ ᱟᱫᱚ ᱜᱚᱝᱠᱮ ᱟᱞᱤᱧ ᱞᱤᱧ ᱢᱮᱱ ᱦᱚᱪᱚᱭᱮᱫᱟ ᱱᱚᱸᱰᱮ ᱟᱯᱮᱨᱮᱱ ᱡᱟᱦᱟᱸᱭ ᱢᱟᱹᱞᱤᱠ ᱠᱟᱱ ᱛᱟᱯᱮᱭᱟᱭ᱾ ᱢᱟᱱᱮ ᱦᱚᱸ ᱫᱤᱠᱩ ᱢᱟᱹᱞᱤᱠ ᱠᱟᱱᱟᱭ ᱥᱮ ᱟᱫᱚ ᱫᱤᱠᱩ ᱢᱟᱹᱞᱤᱠ ᱫᱚ ᱠᱷᱟᱹᱞᱤ ᱦᱚᱲ ᱜᱤᱫᱽᱨᱟᱹ ᱪᱮᱛᱟᱱ ᱨᱮ ᱟᱹᱰᱤᱜᱮ ᱢᱚᱱᱮ ᱡᱤᱣᱤ ᱚᱨ ᱛᱟᱠᱚᱣᱟᱭ᱾ ᱱᱚᱣᱟ ᱠᱟᱛᱷᱟ ᱫᱚ ᱛᱤᱱᱟᱹᱜ ᱥᱟᱹᱨᱤᱭᱟ ᱡᱚᱛᱷᱟᱛ ᱜᱮᱭᱟ ᱥᱮ᱾
ᱡᱚᱛᱷᱟᱛ ᱜᱮᱭᱟ ᱚᱠᱚᱭ ᱠᱚ ᱢᱟᱱᱮ ᱦᱚᱲ ᱪᱮᱛᱟᱱ ᱨᱮ ᱟᱨᱠᱤ ᱮᱴᱟᱜ ᱦᱚᱲ᱾ ᱚᱠᱚ ᱠᱚᱪᱚ ᱤᱭᱟᱹ ᱜᱮᱭᱟ ᱠᱚ ᱚᱠᱚᱪᱚ ᱵᱟᱝᱠᱚ ᱤᱭᱟᱹᱭ ᱜᱮᱭᱟ ᱠᱚ᱾
ᱚ ᱦᱮᱸ ᱟᱹᱰᱤ ᱜᱟᱱ ᱦᱚᱲ ᱢᱮᱱᱟᱜ ᱠᱚᱣᱟ ᱚᱱᱠᱟ ᱵᱟᱝᱠᱚ ᱠᱩᱥᱤᱭᱟᱜ-ᱟ᱾ ᱟᱹᱰᱤ ᱜᱟᱱ ᱦᱚᱲ ᱢᱮᱱᱟᱜ ᱠᱚᱣᱟ ᱩᱱᱠᱩ ᱠᱩᱥᱤ ᱦᱚᱠᱩ ᱠᱩᱥᱤ
ᱚᱸ
ᱟ ᱢᱮᱱᱟᱜ ᱠᱚᱣᱟ ᱟᱨᱠᱤᱺ
ᱦᱮᱸ ᱦᱮᱸ
ᱦᱩᱸ
ᱟᱫᱚ ᱜᱚᱝᱠᱮ ᱞᱤᱧ ᱢᱮᱱ ᱪᱚᱭᱫᱟ ᱟᱯᱮ ᱡᱟᱦᱟᱸᱭ ᱢᱟᱞᱤᱠ ᱦᱮᱸ ᱟᱯᱮᱼᱤᱡ ᱡᱟᱦᱟᱸᱭ ᱢᱟᱹᱞᱤᱠ ᱠᱟᱱ ᱛᱟᱯᱮᱭᱟᱭ ᱥᱮ
ᱦᱩᱸ
ᱠᱚ ᱞᱟᱹᱭᱟ ᱵᱟᱨᱭᱟ ᱯᱮᱭᱟ ᱥᱮ ᱚᱲᱮᱡ ᱜᱮ ᱢᱮᱱᱟᱜ ᱛᱟᱭᱟ ᱢᱮᱥ ᱠᱚ ᱢᱮᱱᱟᱜ ᱛᱟᱭᱟ᱾ ᱚᱸᱰᱮ ᱦᱚᱸ ᱢᱟᱹᱭ ᱛᱟᱠᱚᱭ ᱫᱚᱦᱚᱣ ᱠᱟᱜ ᱠᱚᱣᱟᱭ ᱩᱝᱠᱩ ᱦᱚᱸ ᱞᱟᱹᱭ ᱟᱠᱚ ᱫᱚᱢᱮ ᱫᱩᱞᱟᱹᱲ ᱟᱠᱚᱣᱟᱭ ᱛᱤᱱᱟᱹᱜ ᱥᱟᱹᱨᱤᱭᱟ ᱱᱚᱣᱟ ᱠᱟᱛᱷᱟ ᱫᱚ᱾
ᱱᱚᱶᱟ ᱫᱚ ᱥᱟᱹᱨᱤ ᱜᱮᱭᱟ ᱠᱟᱛᱷᱟ ᱛᱚ᱾ ᱮᱸᱻ ᱵᱟᱨᱭᱟ ᱯᱮᱭᱟ ᱢᱮᱥ ᱢᱮᱱᱟᱜ ᱛᱟᱭᱟ ᱟᱨᱠᱤ᱾ ᱟᱨᱦᱚᱸ ᱪᱮᱫ ᱠᱚᱛᱟ ᱵᱤᱡᱽᱱᱮᱥ ᱠᱚᱦᱚᱸ ᱢᱮᱱᱟᱜ ᱜᱮᱭᱟ᱾ ᱟᱹᱰᱤ ᱠᱤᱪᱷᱩ ᱢᱮᱱᱟᱜ ᱛᱟᱭᱟ ᱠᱤᱥᱟᱹᱬ ᱫᱚ ᱦᱮᱸ ᱦᱮᱸ ᱦᱳ ᱢᱟᱞᱤᱠ ᱞᱟᱹᱭ ᱫᱟᱲᱮᱭᱟᱜᱼᱟ᱾
ᱟᱪᱪᱷᱟ ᱟᱪᱪᱷᱟ, ᱟᱫᱚ ᱫᱤᱠᱩ ᱦᱚᱯᱚᱱ ᱛᱚ ᱜᱚᱝᱠᱮ ᱩᱱᱠᱩ ᱫᱚᱠᱚ ᱦᱮ ᱢᱟ ᱞᱟᱹᱭ ᱵᱤᱱ
ᱠᱳᱨᱳᱨ ᱴᱟᱠᱟ ᱢᱟᱱᱮ ᱟᱫᱚ ᱩᱱ ᱫᱚ ᱠᱤᱥᱟᱹᱬ ᱨᱮᱜᱮ ᱞᱮᱠᱷᱟᱜ ᱟᱭ ᱟᱫᱚ᱾
ᱦᱩᱸ ᱦᱩᱸ ᱥᱤᱥᱟᱹᱲ ᱜᱮ ᱞᱮᱠᱷᱟᱜ ᱟᱭ ᱦᱮᱸ ᱥᱮ ᱵᱟᱝ
ᱟᱫᱚ ᱚᱱᱠᱟᱜ ᱢᱟᱹᱞᱤᱠ ᱢᱟ ᱚᱝᱠᱟ ᱵᱮᱥ ᱢᱟᱹᱞᱤᱠ ᱜᱮ ᱠᱟᱱᱟᱭ ᱚᱝᱠᱟ᱾ ᱤᱭᱟᱹ ᱢᱟᱹᱞᱤᱠ ᱠᱚᱫᱚ ᱵᱟᱝ ᱠᱟᱱᱟᱭ ᱵᱟᱹᱲᱤᱡ ᱢᱟᱹᱞᱤ ᱠᱚᱫᱚ ᱡᱟᱦᱟᱸᱭ ᱮᱴᱟᱜ ᱟᱨᱦᱚᱸ ᱠᱚ ᱛᱟᱦᱮᱸᱱᱟ ᱠᱤᱥᱟᱹᱬ ᱠᱟᱛᱮ ᱦᱚᱸ ᱢᱟᱱᱮ ᱟᱹᱰᱤ ᱤᱭᱟᱹ ᱜᱮᱭᱟᱭ ᱟᱨᱠᱤ ᱩᱸᱠᱩᱫᱚᱜ ᱤᱭᱟᱹᱭᱟ ᱠᱚ
ᱚ ᱟᱫᱚᱜ ᱟᱯᱮᱤᱡ ᱡᱟᱦᱟᱸ ᱢᱟᱹᱞᱤᱠ ᱠᱟᱱ ᱛᱟᱯᱮᱭᱟᱭ ᱩᱱᱤ ᱢᱟᱹᱞᱤᱠ ᱛᱮᱱ ᱫᱚ ᱵᱟᱹᱦᱩ ᱜᱤᱫᱽᱨᱟᱹ ᱦᱚᱸ ᱢᱮᱱᱟᱜ ᱠᱚ ᱛᱟᱭᱟ᱾
ᱦᱮᱸ ᱵᱟᱹᱦᱩ ᱵᱟᱹᱦᱩ ᱜᱤᱫᱽᱨᱟᱹ ᱵᱟᱹᱦᱩ ᱢᱮᱱᱟᱜ ᱠᱚᱛᱟᱭᱟ ᱜᱤᱫᱽᱨᱟᱹ ᱢᱮᱱᱟᱜ ᱠᱚᱛᱟᱭᱟ᱾
ᱟᱪᱪᱷᱟ ᱟᱪᱪᱷᱟ ᱢᱟᱹᱞᱤᱠ ᱨᱮᱱ ᱟᱡ ᱵᱟᱵᱟ ᱦᱚᱸ ᱢᱚᱱᱮᱪᱮ ᱢᱮᱱᱟᱭ ᱛᱟᱯᱮᱭᱟ᱾
ᱪᱮᱫ ᱪᱮᱜ
ᱢᱟᱹᱞᱤᱠ ᱨᱮᱱ ᱟᱡ ᱵᱟᱵᱟ ᱥᱮ ᱜᱟᱹᱞᱤᱢ ᱡᱟᱦᱟᱸᱭ ᱟᱨᱠᱤ ᱢᱟᱹᱞᱤᱠ ᱨᱮᱱ ᱜᱟᱹᱞᱤᱢ ᱠᱚ ᱩᱱᱤ ᱦᱚᱸ ᱢᱮᱱᱟᱜ ᱠᱚᱛᱟᱭᱟ ᱛᱤᱧ ᱞᱟᱹᱭᱫᱟ ᱟᱯᱮᱭᱤᱜ ᱢᱟᱹᱞᱤᱠᱟᱜ ᱡᱟᱦᱟ ᱱᱚᱶᱟ ᱱᱮ ᱵᱮᱱᱟᱣ ᱠᱟᱫᱟ ᱟᱭᱟᱜ ᱚᱲᱟᱜ ᱫᱩᱣᱟᱹᱨ ᱱᱚᱣᱟ ᱚᱲᱟᱜ ᱫᱩᱣᱟᱹᱨ ᱨᱮᱫᱚ ᱥᱩᱫᱩ ᱜᱮ ᱟᱵᱚᱨᱮᱱ ᱢᱟᱱᱮ ᱱᱚᱛᱮ ᱟᱵᱚ ᱟᱨᱠᱤ ᱡᱟᱦᱟ ᱠᱚᱲᱟ ᱠᱩᱲᱤ ᱠᱚ ᱠᱚ ᱢᱮᱱᱟᱜ ᱠᱚᱛᱟᱵᱚᱱᱟ ᱩᱝᱠᱩ ᱜᱮ ᱫᱚᱦᱚ ᱠᱚᱣᱟᱭ ᱥᱮ ᱚᱱᱟ ᱵᱟᱫᱮ ᱠᱷᱚᱱ ᱟᱵᱟᱨ ᱟᱫᱟᱨᱥ ᱠᱚᱭ ᱫᱚᱦᱚ ᱠᱚᱜᱮᱭᱟ ᱟᱨᱠᱤ᱾
ᱠᱚᱲᱟ ᱠᱩᱲᱤ ᱠᱚᱲᱟ ᱠᱩᱲᱤ ᱜᱮ ᱛᱚ᱾
ᱢᱟᱱᱮ ᱢᱮᱥ ᱫᱚ ᱢᱮᱱᱟᱜ ᱛᱟᱭᱟ ᱪᱮᱫ ᱞᱮᱠᱟ ᱢᱟᱱᱮ ᱞᱟᱹᱭ ᱟᱞᱤᱧᱟᱜ ᱠᱟᱷᱟ ᱵᱤᱱ ᱵᱩᱡ ᱫᱟᱲᱮᱭᱟᱫᱟ ᱛᱚ ᱚᱱᱮ ᱞᱟᱹᱭᱟᱵᱤᱱ ᱠᱟᱱᱟ ᱢᱟᱱᱮ ᱵᱮᱥ ᱫᱚᱭ ᱢᱮᱥ ᱠᱟᱱ ᱛᱟᱭᱟ ᱚᱱᱟ, ᱥᱟᱶᱛᱮ ᱫᱚᱦᱚ ᱵᱚᱞᱛᱮ ᱪᱮᱫ ᱞᱮᱠᱟ ᱱᱚᱜᱼᱚᱭ ᱡᱮᱢᱚᱱ ᱟᱵᱳ ᱵᱳᱱ ᱥᱮ ᱤᱧ ᱫᱚ ᱟᱵᱤᱱ ᱴᱷᱮᱱ ᱢᱤᱫᱴᱟᱝ ᱜᱟᱛᱮ ᱠᱚᱲᱟ ᱠᱟᱹᱱᱟᱹᱧ ᱡᱩᱫᱤ ᱟᱵᱤᱱ ᱴᱷᱮᱱ ᱱᱚᱝᱠᱟ ᱛᱟᱞᱟ ᱧᱤᱫᱟᱹ ᱡᱩᱫ ᱥᱟᱜᱠᱟᱜ ᱢᱮ ᱟᱹᱞᱤᱧᱟᱜ ᱵᱟᱥ ᱠᱚ ᱫᱤ ᱵᱟᱹᱥ ᱠᱚ ᱵᱟᱞᱤᱧ ᱧᱟᱢ ᱞᱮᱫᱟ ᱚᱱᱟ ᱦᱤᱥᱟᱹ ᱛᱮ ᱡᱩᱫᱤ ᱟᱹᱵᱤᱞᱤᱧ ᱯᱷᱩᱱᱟᱜ ᱵᱤᱱᱟ ᱞᱟᱹᱭᱫᱟᱹᱧ ᱵᱟᱹᱵᱩ ᱛᱟᱦᱞᱮ ᱟᱹᱵᱤᱱ ᱴᱷᱮᱱ ᱞᱤᱧ ᱛᱟᱦᱮᱸ ᱫᱟᱲᱮᱭᱟᱜᱼᱟ ᱛᱮᱦᱮ ᱧᱤᱫᱟᱹ? ᱛᱟᱦᱚᱞᱮ ᱛᱟᱦᱮᱸᱨᱮᱱᱟᱜ ᱟᱨᱠᱤ ᱢᱟᱹᱞᱤᱠᱮ ᱚᱝᱠᱟᱭ ᱵᱮᱵᱚᱥ ᱛᱟ ᱦᱚᱪᱚᱼᱟᱭ ᱥᱮ ᱵᱟᱝᱟ ᱟᱨᱠᱤ? ᱟᱫᱮᱠ ᱟᱫᱷᱮᱠ ᱢᱟᱹᱞᱤᱠ ᱠᱚᱫᱚ ᱠᱚ ᱞᱟᱹᱭᱟ ᱛᱚ, ᱟᱞᱮ ᱫᱚ ᱵᱟᱝᱞᱮ ᱫᱚᱦᱚ ᱠᱚᱣᱟ ᱟᱫᱟᱨᱥ ᱪᱤᱞᱤ ᱦᱚᱸ ᱵᱟᱞᱮ ᱫᱚᱦᱚ ᱦᱚᱪᱚ ᱠᱚᱣᱟ ᱚᱠᱚᱭᱮᱸ ᱦᱮᱸ ᱵᱟᱝ ᱠᱟᱱᱟᱭ ᱱᱩᱭ ᱵᱟᱝ ᱠᱟᱱᱟᱭ ᱦᱮᱸ ᱥᱮ ᱵᱟᱝ᱾ ᱟᱫᱷᱮᱠ ᱠᱚᱫᱚ ᱵᱟᱠᱚ ᱫᱚᱦᱚ ᱠᱚᱣᱟ ᱥᱮ, ᱞᱟᱹᱭᱟᱠᱚ ᱦᱟᱹᱴ ᱯᱮᱲᱟ ᱢᱮᱲᱟ ᱦᱚᱸ ᱮᱞᱟᱣ ᱵᱟᱹᱱᱩᱜᱼᱟ᱾ ᱦᱮᱸᱥᱮ ᱵᱟᱝ? ᱩᱸ᱾
ᱢᱮᱥ ᱨᱮᱫᱚ ᱟᱨᱠᱤ ᱚᱱᱮ ᱢᱮᱥ ᱫᱚ ᱪᱮᱫ ᱞᱮᱠᱟ ᱟᱨᱠᱤ, ᱱᱚᱣᱟ ᱫᱚ ᱮᱻ ᱱᱚᱣᱟ ᱫᱚ ᱚᱝᱠᱟ ᱥᱤᱥ ᱟᱫᱚ ᱢᱟᱱᱮ ᱯᱮᱲᱟ ᱚᱲᱟᱜ ᱫᱚ ᱯᱮᱲᱟ ᱦᱚᱲ ᱠᱚᱫᱚ ᱵᱟᱝ ᱟᱹᱜᱩ ᱱᱚᱰᱮ ᱫᱚ ᱢᱟᱱᱮ, ᱡᱩᱫᱤ ᱦᱚᱸ ᱯᱮᱨᱮᱱᱥ ᱟᱢ ᱨᱤᱱ ᱜᱟᱨᱡᱮᱱ ᱠᱚ ᱦᱮᱡ ᱮᱱᱟ ᱮᱱᱠᱷᱟᱱ ᱴᱷᱤᱠ ᱜᱮᱭᱟ, ᱵᱟᱠᱷᱟᱡ ᱟᱫᱚ ᱯᱮᱲᱟ ᱦᱚᱲ ᱚᱝᱠᱟ ᱫᱚ ᱵᱟᱝ ᱠᱚ ᱫᱚᱦᱚ ᱪᱚᱜᱟᱼᱟ, ᱢᱮᱥ ᱠᱚᱨᱮ ᱫᱚ ᱚᱱᱠᱟ
ᱚᱻᱚ᱾
ᱟᱨ ᱚᱝᱠᱟ ᱫᱳᱦᱳ ᱢᱟᱱᱮ ᱠᱟᱹᱴᱤᱡ ᱞᱟᱹᱭ ᱦᱩᱭᱩᱜᱼᱟ ᱩᱱᱤ ᱢᱟᱹᱞᱤᱠ ᱡᱟᱦᱟᱸᱭ ᱦᱮᱜ ᱟᱫᱚᱻ ᱠᱟᱹᱴᱤᱜ ᱛᱟᱦᱮᱸ ᱧᱚᱜᱚᱜᱼᱟᱭ ᱢᱤᱫ ᱫᱤᱱ ᱵᱟᱨ ᱫᱤᱱ ᱜᱟᱱ ᱛᱟᱯᱚᱨᱮ ᱪᱟᱞᱟᱜ ᱟᱭ ᱠᱟᱹᱴᱤᱡ ᱠᱟᱹᱢᱤ ᱠᱚ᱾
ᱟᱫᱚ ᱚᱱᱟ ᱫᱚ ᱚᱵᱚᱥᱥᱳᱭ ᱫᱚᱨᱠᱟᱨ ᱠᱟᱱ ᱜᱮᱭᱟ ᱪᱮᱫᱟᱜ ᱥᱮ ᱢᱤᱫᱴᱟᱝ ᱚᱲᱟᱜ ᱨᱮ ᱛᱟᱦᱮᱱ ᱠᱟᱱᱟ ᱱᱟᱣᱟ ᱵᱮᱠᱛᱤ ᱦᱮᱸ ᱥᱮ ᱵᱟᱝ ᱩᱱᱤᱭᱟᱜ ᱠᱤᱪᱷᱩ ᱚᱠᱟᱨᱮ ᱪᱮᱞᱮ ᱦᱮᱸ ᱠᱟᱱᱟᱭ ᱥᱮ ᱵᱟᱝ ᱠᱟᱱᱟᱭ, ᱚᱱᱟ ᱦᱤᱥᱟᱹᱵᱽ ᱛᱮ ᱟᱭᱟᱜ ᱥᱮᱯᱴᱤ ᱞᱟᱹᱜᱤᱫ ᱵᱟᱲᱟᱭ ᱫᱚᱦᱚ ᱫᱚᱨᱠᱟᱨ ᱥᱮ ᱥᱮᱢ ᱵᱟᱰᱟᱭ ᱦᱚᱪᱚ ᱠᱮᱫᱮᱭᱟ, ᱮᱸᱲᱮᱠᱷᱟᱱ ᱟᱢ ᱩᱱᱤ ᱰᱤᱱᱨᱮ ᱦᱟᱹᱱᱤ ᱦᱚᱭ ᱛᱟᱦᱮᱸᱭᱮᱱᱟ, ᱦᱮᱸ ᱥᱮ? ᱵᱟᱝ
ᱮᱠᱫᱚᱢ ᱮᱠᱫᱚᱢ᱾
ᱦᱮᱸᱥᱮ ᱚ ᱟᱨ ᱠᱩᱲᱤ ᱦᱚᱯᱚᱱ ᱴᱷᱮᱱ ᱡᱟᱦᱟᱸᱭ ᱚᱰᱮ ᱦᱚᱸ ᱢᱟᱱᱮ ᱟᱭᱳ ᱦᱚᱲ ᱠᱚ ᱚᱱᱠᱟ ᱪᱟᱞᱟᱣ ᱞᱮᱱᱠᱷᱟᱱ ᱚᱥᱩᱵᱤᱫᱷᱟ ᱡᱩᱫᱤ ᱥᱟᱵ ᱠᱟᱜ ᱢᱮ ᱴᱟᱴᱠᱟ ᱜᱮ ᱚᱥᱩᱵᱤᱫᱷᱟ ᱦᱩᱭᱮᱱ ᱛᱟᱭᱟ ᱛᱤᱦᱤᱧ ᱵᱟᱭ ᱪᱟᱞᱟᱣ ᱫᱟᱲᱮᱭᱟᱫᱟ ᱚᱰᱮ ᱠᱩᱲ ᱜᱤᱫᱽᱟᱹ ᱴᱷᱮᱱ ᱢᱚᱱᱮ ᱪᱮ ᱫᱚᱦᱚ ᱠᱚᱣᱟᱭ, ᱦᱮᱸ ᱥᱮ ᱵᱟᱝ?
ᱮᱠᱫᱚᱢ ᱮᱠᱫᱚᱢ, ᱚᱱᱟ ᱫᱚ ᱟᱫᱚ ᱦᱮᱸ ᱟᱞᱮ ᱟᱜ ᱟᱫᱚ ᱠᱟᱹᱴᱤᱜ ᱢᱟᱱᱮ ᱪᱮᱫ ᱞᱮᱠᱟ ᱚᱱᱮ ᱯᱚᱧᱪᱟᱥ ᱴᱟᱠᱟ ᱦᱟᱛᱟᱣᱟ ᱚᱱᱠᱟ ᱛᱟᱦᱮᱸ ᱨᱮᱫᱚ᱾
ᱚ ᱚ᱾
ᱯᱩᱭᱥᱟ ᱦᱟᱛᱟᱣᱟᱭ ᱠᱟᱹᱴᱤᱡ᱾
ᱚ ᱚ ᱟᱫᱚ ᱚᱱᱟ ᱫᱚ ᱚᱵᱚᱥᱥᱳᱭ ᱫᱚᱨᱠᱟᱨ ᱜᱮᱭᱟ ᱦᱮᱸ ᱥᱮ ᱵᱟᱝ ᱩᱱᱤᱭᱟᱜ ᱡᱮᱦᱮᱛᱩ ᱢᱤᱫᱴᱟᱝ ᱮ ᱛᱟᱦᱮᱱ ᱠᱟᱱᱟᱭ ᱡᱟᱦᱟᱸ ᱞᱮᱠᱟ ᱜᱮ ᱠᱟᱹᱴᱤᱡ ᱢᱚᱱᱮ ᱡᱤᱣᱤ ᱞᱟᱲᱮᱡ ᱞᱮᱠᱟᱛᱮᱢ ᱮᱢᱟᱫᱮᱭᱟ, ᱦᱮᱸ ᱥᱮ ᱵᱟᱝ?
ᱦᱮᱸ ᱚᱥᱩᱵᱤᱫᱷᱟ ᱡᱚᱦᱚᱜ ᱫᱚ ᱟᱫᱚ, ᱚᱥᱩᱵᱤᱫᱷᱟ ᱡᱚᱦᱚᱜ ᱫᱚ, ᱦᱳᱭ ᱚᱥᱩᱵᱤᱫᱷᱟ ᱡᱚᱦᱚᱜ ᱫᱚ, ᱯᱚᱸᱧᱪᱟᱥ ᱴᱟᱠᱟ ᱫᱚ ᱪᱮᱫ ᱦᱚᱸ ᱵᱟᱝ ᱠᱟᱱᱟ, ᱚᱥᱩᱵᱤᱫᱷᱟ ᱧᱚᱜ ᱫᱚ ᱟᱨ ᱚᱠᱟᱨᱮᱢ ᱛᱟᱦᱮᱱᱟ ᱢᱟᱱᱮ ᱟᱨ ᱡᱩᱫᱤ ᱮᱴᱟᱜ ᱡᱟᱭᱜᱟ, ᱟᱨ ᱡᱩᱫᱤ ᱮᱴᱟᱜ ᱡᱟᱭᱜᱟ ᱨᱮᱢ ᱪᱟᱞᱟᱜᱼᱟ ᱦᱟᱱᱮ ᱤᱭᱟᱹ ᱠᱚᱨᱮᱢ ᱪᱟᱞᱟᱜᱼᱟ, ᱢᱟᱱᱮ ᱞᱚᱡᱽ ᱠᱚᱨᱮᱢ ᱪᱟᱞᱟᱜᱼᱟ ᱮᱱᱠᱷᱟᱱ ᱫᱚ, ᱟᱨᱦᱚᱸ ᱦᱟᱡᱟᱨ ᱫᱩ ᱦᱟᱡᱟᱨ ᱴᱟᱠᱟ
ᱦᱳᱭ ᱦᱳᱭ ᱚᱱᱟᱫᱚ ᱵᱤᱥᱤ ᱜᱮ ᱠᱚ ᱞᱟᱹᱭᱟ ᱥᱮ? ᱦᱩᱸ ᱟᱫᱚ ᱤᱧ ᱫᱚ ᱚᱱᱟ ᱡᱟᱦᱟᱸ ᱯᱚᱧᱪᱟᱥ ᱴᱟᱠᱟ ᱡᱟᱦᱟᱸ ᱠᱟᱛᱷᱟ ᱵᱤᱱ ᱞᱟᱹᱭ ᱠᱮᱫᱟ, ᱚᱱᱟ ᱯᱚᱧᱪᱟᱥ ᱴᱟᱠᱟ ᱠᱷᱚᱱ ᱮᱢ ᱠᱟᱛᱮ ᱠᱟᱛᱮᱫ ᱵᱚᱪᱚᱱ ᱱᱚᱣᱟ ᱟᱢᱤᱡ ᱢᱤᱫᱴᱟᱝ ᱜᱟᱛᱮ ᱠᱚᱲᱟ ᱥᱮ ᱴᱷᱮᱱ ᱜᱮ ᱛᱟᱦᱮᱸ ᱫᱚ ᱟᱹᱰᱤ ᱜᱮ ᱱᱟᱯᱟᱭᱟ, ᱪᱮᱫᱟᱜ ᱥᱮ ᱵᱟᱭᱨᱮ ᱨᱮᱢ ᱛᱟᱦᱮᱱᱟ ᱚᱱᱟ ᱠᱷᱚᱱ ᱫᱚ ᱚᱠᱟ ᱞᱮᱠᱟ ᱪᱮᱫ ᱵᱟᱝ ᱟᱵᱟᱨ ᱵᱟᱨ ᱵᱟᱹᱲᱛᱤ ᱠᱷᱚᱨᱪᱟᱜ ᱛᱟᱢᱟ, ᱦᱮᱸ ᱥᱮ ᱵᱟᱝ? ᱦᱮᱸ ᱢᱟᱱᱮ ᱟᱢ ᱫᱚ ᱢᱚᱱᱮ ᱠᱚᱜ ᱢᱮ ᱚᱱᱟ ᱯᱚᱧᱪᱟᱥ ᱴᱟᱠᱟ ᱫᱚ ᱤᱧᱫᱚ ᱵᱷᱟᱲᱟᱧ ᱮᱢ ᱠᱮᱫᱟ, ᱦᱮᱸᱥᱮ ᱵᱟᱝ? ᱢᱟᱱᱮ ᱚᱲᱟᱜ ᱪᱟᱞᱟᱣ ᱨᱮᱱᱟᱜ᱾
ᱦᱩᱸ ᱦᱩᱸ ᱦᱩᱸ᱾
ᱟᱪᱪᱷᱟ ᱟᱪᱪᱷᱟ, ᱟᱨ ᱜᱚᱢᱠᱮ ᱟᱹᱞᱤᱧ ᱡᱟᱦᱟᱸ ᱢᱮᱥ ᱨᱮ ᱢᱮᱱᱟᱜ ᱞᱤᱧᱟᱹ ᱟᱹᱞᱤᱧᱟᱜ ᱢᱮᱥ ᱨᱮᱦᱚᱸ ᱚᱱᱠᱟᱜᱮ ᱢᱟᱹᱞᱤᱠ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ᱾ ᱚᱱᱠᱟᱜᱮ ᱩᱱᱤ ᱦᱚᱸ ᱢᱟᱱᱮ ᱟᱹᱰᱤ ᱜᱮ ᱱᱟᱯᱟᱭ ᱜᱮᱭᱟᱭ᱾ ᱦᱮᱸᱥᱮ ᱟᱹᱰᱤ ᱜᱮ ᱱᱟᱯᱟᱭ ᱜᱮᱭᱟᱭ ᱟᱨᱠᱤ ᱠᱳᱱᱳ ᱚᱥᱩᱵᱤᱫᱟ ᱮᱸᱴᱠᱮᱴᱚᱬᱮ ᱫᱚ ᱟᱞᱮ ᱫᱚ ᱵᱟᱭ ᱫᱚᱦᱚ ᱠᱟᱜ ᱞᱮᱭᱟ ᱢᱤᱫ ᱫᱷᱟᱣ ᱦᱚᱸ᱾ ᱦᱮᱸ ᱥᱮ ᱵᱟᱝ ᱟᱫᱚ ᱟᱞᱮ ᱦᱚᱸ ᱴᱟᱠᱟ ᱯᱚᱭᱥᱟ ᱫᱚ ᱵᱟᱭ ᱠᱷᱚᱭ ᱞᱮᱭᱟ ᱦᱮᱡ ᱫᱚ ᱦᱤᱡᱩᱜ ᱟᱭ ᱟᱫᱚ ᱢᱮᱛᱟᱞᱮᱭᱟᱭ ᱩᱠᱩᱨ ᱛᱚ ᱵᱟᱯᱮ ᱤᱢᱟᱹᱧ ᱠᱟᱱᱟ ᱤᱧ ᱦᱚᱸ ᱠᱟᱹᱴᱤᱡ ᱤᱧ ᱨᱮᱜᱮᱡ ᱜᱮᱭᱟ ᱟᱫᱚᱭ ᱞᱮᱭᱟ ᱦᱮᱸ ᱡᱩᱫᱤ ᱚᱥᱩᱵᱤᱫᱟ ᱠᱚ ᱡᱩᱫᱤᱢ ᱞᱟᱹᱭᱟᱭᱟ ᱛᱚᱠᱷᱚᱱ ᱫᱚᱞᱮ ᱦᱮᱸ ᱛᱟᱦᱚᱞᱮ ᱴᱷᱤᱠ ᱜᱮᱭᱟ ᱛᱚᱵᱮ ᱤᱢᱟᱹᱧ ᱯᱮ ᱚᱱᱟ ᱠᱟᱛᱷᱟ ᱜᱮ ᱞᱟᱹᱭᱟᱭ ᱵᱚᱞᱛᱮ ᱪᱮᱫᱟᱜ ᱵᱟᱯᱮ ᱤᱢᱟᱹᱧ ᱠᱟᱱᱟ ᱛᱮᱦᱤᱧ ᱜᱮ ᱨᱩᱢ ᱟᱲᱟᱜ ᱛᱤᱧ ᱯᱮ ᱥᱮ ᱚᱲᱟᱜ ᱟᱲᱟᱜᱽ ᱛᱤᱧ ᱯᱮ ᱚᱱᱠᱟ ᱫᱚ ᱩᱱᱤ ᱫᱚ ᱵᱟᱭ ᱞᱟᱹᱭᱟ ᱵᱟᱠᱷᱟᱱ ᱮᱴᱟᱜ ᱢᱟᱹᱞᱤᱠ ᱠᱚᱫᱚ ᱵᱤᱱ ᱵᱟᱲᱟᱭ ᱠᱚᱜᱮᱭᱟ ᱥᱮ ᱢᱟᱱᱮ ᱪᱟᱸᱫᱳ ᱟᱣᱨᱤ ᱯᱩᱨᱟᱹᱣ ᱨᱮᱜᱮ ᱪᱟᱞᱟᱜᱼᱟᱭ ᱵᱷᱟᱭᱯᱚ ᱠᱟᱹᱱᱟᱹᱧ ᱥᱮᱧ ᱦᱤᱡᱩᱜ ᱠᱟᱱᱟ ᱨᱮᱰᱤ ᱫᱚᱦᱚ ᱠᱟᱜ ᱢᱮ ᱦᱮᱸ ᱥᱮ ᱵᱟᱝ ᱦᱩᱸ ᱞᱟᱹᱭᱫᱟᱹᱧ ᱱᱟᱜᱟᱨ ᱠᱚᱨᱮ ᱫᱚ ᱱᱚ ᱚᱱᱠᱟᱱ ᱜᱮ ᱢᱟᱹᱞᱤᱠ ᱫᱚ ᱫᱚᱦᱚ ᱫᱚᱨᱠᱟᱨ ᱜᱮᱥᱮ ᱦᱮᱸ ᱥᱮ ᱵᱟᱝ
ᱦᱮᱸ ᱱᱚᱝᱠᱟ ᱜᱮ ᱛᱟᱦᱮᱸ ᱫᱚᱨᱠᱟᱨ ᱦᱮᱸ ᱛᱚ
ᱦᱳᱭ ᱮᱲᱮᱠᱷᱟᱱ ᱟᱵᱚ ᱡᱟᱦᱟᱸ ᱨᱮᱸᱜᱮᱡ ᱱᱟᱪᱟᱨ ᱠᱚᱨᱮᱱ ᱡᱟᱦᱟᱸᱭ ᱜᱤᱫᱽᱨᱟᱹ ᱯᱤᱫᱽᱨᱟᱹ ᱠᱚ ᱠᱚ ᱵᱟᱡᱟᱨ ᱠᱚᱨᱮ ᱠᱚ ᱯᱟᱲᱦᱟᱜ ᱫᱩᱲᱩᱵ ᱠᱟᱱ ᱛᱟᱵᱚᱱᱟ ᱥᱮᱠᱚ ᱯᱟᱲᱦᱟᱜ ᱠᱟᱱ ᱛᱟᱵᱚᱱᱟ ᱩᱱᱠᱩ ᱠᱚᱣᱟᱜ ᱥᱩᱡᱳᱜᱽ ᱥᱩᱵᱤᱫᱷᱟ ᱢᱤᱫᱴᱟᱝ ᱠᱚ ᱵᱩᱡᱟ ᱥᱮ ᱟᱨ ᱟᱵᱚ ᱡᱟᱦᱟᱸᱭ ᱱᱟᱜᱟᱨ ᱠᱷᱚᱱ ᱵᱚᱱ ᱛᱟᱦᱮᱸ ᱦᱮᱱᱟᱜ ᱵᱚᱱᱟ ᱟᱵᱚ ᱜᱤᱫᱽᱨᱟᱹ ᱯᱤᱫᱽᱨᱟᱹ ᱠᱚ ᱥᱮᱨᱮᱧ ᱯᱟᱲᱦᱟᱜ ᱠᱟᱱᱟ ᱵᱚᱱ ᱥᱟᱱᱟᱢ ᱠᱚᱜᱮ ᱛᱚ ᱢᱟᱱᱮ ᱨᱮᱸᱜᱮᱡ ᱠᱷᱚᱱᱟᱜ ᱜᱮᱵᱚᱱ ᱨᱟᱠᱟᱵ ᱦᱮᱡ ᱟᱠᱟᱱᱟ ᱥᱮ
ᱮᱠᱫᱚᱢ ᱮᱠᱫᱚᱢ ᱮᱠᱫᱚᱢ
ᱦᱩᱸ ᱟᱪᱪᱷᱟ ᱟᱪᱪᱷᱟ ᱟᱪᱪᱷᱟ ᱦᱳᱭ ᱟᱨ ᱟᱵᱚ ᱟᱵᱮ ᱡᱟᱦᱟᱸᱭ ᱢᱟᱱᱮ ᱪᱮ ᱟᱹᱵᱤᱱ ᱡᱟᱦᱟᱸ ᱡᱟᱭᱜᱟ ᱨᱮ ᱢᱮᱱᱟᱜ ᱵᱤᱱᱟ ᱚᱱᱟ ᱡᱟᱭᱜᱟ ᱠᱚᱨᱮᱱᱟᱜ ᱫᱚ ᱢᱟᱱᱮ? ᱪᱮ ᱫᱷᱟᱨᱮ ᱯᱟᱥᱮ ᱠᱚᱨᱮ ᱫᱚ ᱢᱟᱱᱮ ᱵᱟᱹᱭᱦᱟᱹᱲ ᱰᱩᱝᱨᱤ ᱠᱚᱦ ᱢᱮᱱᱟᱜ ᱟᱠᱟᱫᱟ ᱢᱟᱱᱮ ᱪᱮᱫ ᱠᱟᱹᱴᱤᱡ। ᱦᱮᱸ ᱥᱮ
ᱪᱮᱫᱵᱤᱱ ᱞᱟᱹᱭ ᱠᱮᱫᱼᱟ?
ᱦᱮᱸ
ᱪᱮᱫᱵᱤᱱ ᱞᱟᱹᱭ ᱠᱮᱜᱼᱟ?
ᱞᱟᱹᱭ ᱠᱮᱫᱟᱞᱤᱧ ᱟᱹᱵᱤᱱ ᱡᱟᱦᱟᱸ ᱡᱟᱭᱜᱟ ᱨᱮ ᱢᱮᱱᱟᱜ ᱵᱤᱱᱟ ᱚᱱᱟ ᱫᱷᱟᱨᱮ ᱯᱟᱥᱮ ᱠᱚᱨᱮ ᱢᱟᱱᱮ ᱪᱮᱫ ᱵᱟᱹᱭᱦᱟᱹᱲ ᱠᱚᱦᱚᱸ ᱠᱟᱹᱴᱤᱡ ᱢᱮᱱᱟᱜ ᱠᱚᱣᱟ? ᱦᱮᱸ ᱥᱮ ᱵᱟᱝ
ᱦᱩᱸ ᱦᱩᱸ ᱦᱩᱸ ᱦᱩᱸ
ᱵᱟᱹᱭᱦᱟᱹᱲ ᱠᱚ ᱟᱨᱠᱤ ᱠᱷᱮᱛ
ᱮᱦᱻ ᱢᱮᱱᱟᱜ ᱠᱟᱫᱟ ᱢᱮᱱᱟᱜ ᱟᱠᱟᱫᱟ।
ᱱᱤᱛᱚᱜ ᱢᱟ ᱡᱟᱹᱯᱩᱫ ᱥᱤᱡᱤᱱ ᱠᱟᱱᱟ ᱦᱟᱹᱠᱩ ᱠᱚᱠᱚ ᱨᱟᱠᱟᱵ ᱟ ᱦᱟᱹᱠᱩ ᱠᱟᱴᱠᱚᱢ ᱠᱚ।
ᱦᱩᱸ ᱦᱩᱸ ᱮᱠᱫᱚᱢ ᱮᱠᱫᱚᱢ ᱦᱟᱹᱠᱩ ᱠᱚ ᱠᱟᱴᱠᱚᱢ ᱠᱚ ᱦᱩᱸ। ᱯᱩᱨᱟᱹ ᱡᱚᱢ ᱦᱩᱭᱩᱜᱼᱟ ᱤᱱᱟᱹ ᱠᱚᱫᱚ ᱦᱟᱹᱠᱩ ᱜᱮᱴᱠᱚᱢ ᱟᱫᱚ। ᱮᱠᱫᱚᱢ ᱥᱤᱵᱤᱞ ᱜᱮ ᱱᱤᱛᱚᱜ ᱫᱚ ᱫᱟᱜ ᱫᱤᱱ ᱫᱚ ᱵᱩᱡᱷᱟᱹᱜᱼᱟ।
ᱚᱲᱟᱜ ᱛᱮ ᱥᱮ ᱨᱩᱢ ᱛᱮ ᱦᱟᱹᱠᱩ ᱠᱚ ᱟᱹᱜᱩ ᱦᱚᱴᱚ ᱠᱚᱣᱟᱵᱤᱱᱟ ᱦᱟᱹᱠᱩ ᱠᱚ ᱦᱤᱡᱩᱜᱼᱟ ᱥᱮ ᱪᱮᱫᱸ। ᱟᱪᱪᱷᱟ ᱟᱪᱷᱟ ᱟᱪᱷᱟ
ᱮᱠᱫᱚᱢ
ᱵᱷᱟᱜᱤ ᱜᱮ ᱱᱚᱝᱠᱟ ᱜᱮ ᱦᱮᱸ ᱥᱮ ᱪᱮᱫ ᱵᱟᱝ ᱡᱟᱦᱟᱸ ᱠᱚ ᱦᱤᱡᱩᱜᱼᱟ ᱢᱟᱱᱮ ᱱᱤᱝᱠᱟᱹᱮ ᱡᱟ ᱼᱼ ᱛᱮ ᱦᱩᱭᱩᱜ ᱢᱟ ᱦᱮᱸ ᱥᱮ ᱵᱟᱝ ᱥᱟᱹᱜᱩᱱ ᱡᱚᱛᱚᱜᱮ ᱱᱟᱭ ᱱᱟᱯᱟᱭ ᱛᱮᱜᱮ ᱫᱤᱱ ᱠᱚᱫᱚ ᱯᱟᱨᱚᱢ ᱤᱫᱤᱜ ᱛᱚ ᱼᱼ ᱤᱫᱤ ᱛᱟᱹᱵᱤᱱ ᱢᱟᱥᱮ ᱪᱮ ᱦᱮᱸ ᱥᱮ ᱵᱟᱝ ᱦᱳᱭ᱾ ᱦᱮᱸ ᱛᱟᱦᱞᱮ ᱡᱚᱢ ᱫᱚ ᱛᱟᱦᱞᱮ ᱛᱤᱱᱟᱹᱜ ᱛᱤᱱᱟᱹᱜ ᱥᱮᱫ ᱛᱮᱵᱤᱱ ᱡᱚᱢᱟ ᱛᱟᱦᱞᱮ?
ᱡᱚᱢ ᱫᱚ ᱡᱚᱢ ᱦ ᱦᱩᱭᱩᱜᱼᱟ ᱱᱚᱜᱼᱚᱭ ᱼᱼ ᱩᱛᱩ ᱠᱚ ᱤᱥᱤᱱ ᱦᱤᱭ ᱞᱮᱱᱠᱷᱟᱱ ᱜᱮ ᱡᱚᱢ ᱜᱟᱱᱚᱜ ᱨᱮᱸᱜᱮᱡ ᱦᱚᱸ ᱨᱮᱸᱜᱮᱡ ᱠᱟᱱᱟ᱾ ᱡᱮᱫᱟᱜ
ᱦᱳᱭ ᱦᱳᱭ ᱨᱮᱸᱜᱮᱡ ᱛᱚ ᱟᱹᱰᱤ ᱟᱹᱰᱤ ᱥᱟᱛᱟᱢ ᱥᱟᱰᱮ ᱦᱮᱡ ᱮᱱᱟ ᱛᱚ᱾ ᱦᱮᱸ ᱥᱮ ᱵᱟᱝ ᱩᱱᱤ ᱼᱼ ᱛᱚ ᱢᱟᱱᱮ ᱠᱷᱟᱱ ᱞᱟᱹᱭᱟᱭ ᱛᱚ ᱛᱤᱨᱮ ᱞᱟᱡ ᱫᱚ ᱠᱷᱚᱭᱟᱭ ᱥᱮ ᱦᱮᱸ ᱥᱮ ᱵᱟᱝ ᱞᱟᱡ ᱫᱚ ᱵᱟᱭ ᱵᱟᱰᱟᱭᱟ ᱵᱚᱞᱛᱮ ᱤᱥᱤᱱ ᱫᱟᱢ ᱥᱮ ᱵᱟᱢ ᱤᱥᱤᱱᱫᱟ ᱩᱱᱤᱫ ᱫᱚ ᱵᱟᱭ ᱵᱟᱰᱟᱭᱟ ᱥᱩᱫᱩ ᱡᱚᱢ ᱜᱮ ᱠᱚᱭᱚᱜᱟᱭ᱾ ᱦᱮᱸ ᱥᱮ ᱵᱟᱝ?
ᱮᱠᱫᱚᱢ
ᱦᱩᱸ ᱦᱮᱸ ᱥᱮ ᱦᱮᱸ ᱟᱫᱚ ᱟᱞᱟᱝᱟᱜ ᱚᱠᱛᱚ ᱠᱚᱦᱛᱚ ᱱᱟᱠᱷᱟᱱ ᱛᱚ ᱵᱟᱭ ᱛᱟᱸᱜᱤ ᱥᱮᱴᱮᱨᱟᱜ ᱞᱟᱧᱟ ᱟᱞᱝᱟᱜ ᱚᱠᱛᱚ ᱠᱚᱦᱚᱸ ᱛᱚ ᱥᱚᱦᱚᱨ ᱥᱮᱴᱮᱨᱚᱜ ᱠᱟᱱ ᱛᱟᱞᱟᱝᱟ ᱥᱮ᱾
ᱴᱷᱤᱠ ᱴᱷᱤᱠ ᱮᱠᱫᱚᱢ ᱮᱠᱫᱚᱢ ᱟᱹᱰᱤ ᱱᱟᱯᱟᱭ। ᱴᱷᱤᱠ ᱜᱮᱭᱟ ᱛᱟᱦᱞᱮ ᱫᱟᱫᱟ ᱦᱮᱸ ᱤᱱᱠᱟᱹ ᱜᱮ ᱛᱟᱦᱞᱮ ᱴᱟᱭᱤᱢ ᱠᱚᱦᱚᱸ ᱦᱩᱭ ᱥᱟᱹᱛ ᱮᱱᱟ ᱴᱷᱤᱠ ᱜᱮᱭᱟ ᱡᱚᱦᱟᱨ ᱜᱮ।
ᱴᱷᱤᱠ ᱜᱮᱭᱟ ᱛᱟᱦᱚᱞᱮ ᱢᱟ ᱡᱚᱦᱟᱨ ᱜᱮ।